ᱦᱮᱞᱳ
ᱨᱚᱝ ᱵᱮᱱ ᱟᱸᱡᱚᱢᱮᱫ ᱠᱟᱱᱟᱞᱤᱧ
ᱦᱩᱸ ᱦ ᱤᱭᱟᱹ ᱪᱮᱫ ᱠᱚ ᱞᱮᱣᱟ ᱞᱚᱞ ᱥᱤᱛᱩᱢ ᱫ ᱦᱮᱸ
ᱪᱮᱫ ᱞᱮᱠᱟ ᱵᱟᱝ
ᱢᱮᱱᱫᱟᱹᱧ ᱟᱯᱮᱥᱮᱫ ᱫᱚ ᱞᱚᱞᱚ ᱥᱤᱛᱩᱝ ᱫᱚ ᱮᱠᱷᱚᱱ ᱫᱚ ᱵᱟᱝᱢ ᱵᱩᱡᱩᱜ ᱠᱟᱱᱟ ᱾
ᱦᱮᱸ ᱵᱟᱝ ᱵᱩᱡᱷᱟᱹᱜ ᱠᱟᱱᱟ ᱟᱞᱮ ᱥᱮᱱ ᱫᱚ ᱟᱹᱰᱤ ᱡᱟᱹᱥᱛᱤ ᱫᱚ ᱵᱟᱭ ᱥᱤᱛᱩᱝ ᱜᱮᱣᱟ ᱟᱞᱮ ᱥᱮᱱ ᱫᱚ ᱾
ᱤᱧ ᱟᱛᱚ ᱟᱥᱟᱢ ᱫᱤᱥᱚᱢ ᱛᱚ ᱛᱚ ᱩᱱᱟᱹᱜ ᱫᱚ ᱵᱟᱝ ᱥᱤᱛᱩᱝ ᱟᱭ᱾
ᱦᱮᱸ ᱟᱥᱟᱢ ᱫᱚ ᱟᱹᱰᱤ ᱛᱚ ᱵᱟᱝ ᱥᱤᱛᱩᱝ-ᱟ ᱪᱮᱫᱟᱜ ᱥᱮ ᱞᱚᱞᱚ ᱦᱚᱸ ᱯᱮ ᱫᱤᱱ ᱜᱟᱱᱮ ᱥᱤᱛᱩᱝ ᱞᱮᱫ-ᱟ ᱤᱱᱟᱹᱨᱮ ᱞᱚᱞᱚ ᱤᱭᱟᱹ ᱟᱹᱰᱤ ᱡᱟᱹᱥᱛᱤ ᱫᱚ ᱵᱟᱝᱟ ᱮᱱᱦᱚᱸ ᱢᱟᱱᱮ ᱞᱚᱞᱚ ᱧᱚᱜᱼᱟ ᱟᱞᱮ ᱱᱚᱛᱮ ᱫᱚ ᱞᱚᱞᱚ ᱦᱚᱸ ᱟᱹᱰᱤ ᱠᱚᱢᱟᱣ ᱜᱮᱭᱟ ᱨᱮᱭᱟᱲ ᱦᱚᱸ ᱟᱹᱰᱤ ᱠᱚᱢᱟᱣ ᱜᱮᱭᱟ ᱾
ᱦᱩᱸᱻ
ᱞᱚᱞᱚ ᱦᱚᱸ ᱟᱹᱰᱤ ᱡᱟᱹᱥᱛᱤ ᱵᱟᱝ ᱞᱚᱞᱚᱜ-ᱟ ᱨᱮᱭᱟᱲ ᱦᱚᱸ ᱟᱹᱰᱤ ᱡᱟᱹᱥᱛᱤ ᱫᱚ ᱵᱟᱝ ᱨᱮᱭᱟᱲᱟ
ᱟᱪᱪᱷᱟ ᱛᱟᱦᱚᱞᱮ ᱫᱟᱨᱮ ᱠᱚᱫᱚ ᱢᱟᱱᱮ ᱦᱤᱞᱟᱹᱜ ᱠᱟᱱᱟ ᱥᱮ ᱵᱟᱝ
ᱦᱤᱞᱳᱜ ᱜᱮ ᱟᱞᱮ ᱥᱮᱱ ᱫᱚ ᱥᱚᱵ ᱫᱤᱱ ᱜᱮ ᱡᱮ ᱯᱟᱝᱠᱷᱟ ᱵᱮᱜᱚᱨ ᱦᱚᱸ ᱛᱟᱦᱮᱸ ᱫᱟᱲᱮᱭᱟᱜᱼᱟ
ᱵᱟᱝ ᱦᱤᱞᱳᱹᱜ ᱠᱟᱱᱟ ᱩᱱᱟᱹ ᱠᱚᱥᱴᱚ ᱢᱟᱱᱮ ᱵᱩᱡ ᱫᱟᱹᱢ
ᱩᱱᱟᱹᱜ ᱠᱚᱥᱴᱚ ᱥᱤᱛᱩᱝ ᱵᱟ
ᱟᱹᱰᱤ ᱠᱚᱥᱴᱚ ᱾
ᱦᱮᱸ ᱟᱪᱪᱷᱟ ᱟᱯᱮᱥᱮᱫ ᱫᱚ ᱫᱟᱨᱮ ᱱᱟᱹᱲᱤ ᱠᱚᱢᱟᱣ ᱜᱮᱭᱟ ᱥᱮ
ᱠᱚᱢᱟᱣ ᱫᱚ ᱵᱟᱝ ᱠᱚᱢᱟᱣᱟ ᱢᱟᱱᱮ ᱢᱮᱫ ᱫᱚ ᱢᱮᱱᱟᱜ ᱟᱠᱟᱫ ᱜᱮᱭᱟ ᱟᱫᱚ ᱵᱤᱥᱤᱨ ᱵᱷᱟᱜᱽ ᱚᱲᱟᱜ ᱠᱚ ᱵᱮᱱᱟᱣ ᱪᱟᱵᱟᱭᱮᱫᱟ
ᱟᱪᱪᱷᱟ ᱦᱸ ᱚᱱᱟ ᱠᱷᱟᱹᱛᱤᱨ ᱱᱮᱛᱟᱨ ᱫᱚ ᱞᱚᱞᱚ ᱦᱚᱸ ᱡᱟᱹᱥᱛᱤᱜ ᱠᱟᱱᱟ ᱥᱮ ᱪᱮᱫ
ᱦᱩᱭ‌ ᱚᱱᱟ ᱞᱟᱹᱜᱤᱫ ᱜᱮ ᱫᱟᱨᱮ ᱦᱚᱸ ᱮᱢᱚᱱ ᱦᱤᱞᱚᱜ ᱠᱟᱱᱟ ᱱᱟᱥᱮ ᱱᱟᱥᱮ
ᱦᱮᱸ ᱟᱞᱮ ᱱᱚᱛᱮ ᱫᱚᱭ ᱦᱳᱭ ᱜᱮᱭᱟᱭ ᱢᱟᱱᱮ ᱵᱟᱨᱦᱮ ᱨᱮ ᱛᱟᱦᱮᱸ ᱞᱮᱱᱠᱷᱟᱱ ᱯᱟᱝᱠᱷᱟ ᱫᱚ ᱵᱟᱝ ᱡᱟᱹᱨᱩᱼᱟ ᱡᱟᱦᱟᱸ ᱫᱟᱨᱮ ᱞᱟᱛᱟᱨ ᱨᱮᱢ ᱡᱤᱨᱟᱹᱣ ᱠᱚᱟᱜ-ᱟ ᱥᱮ ᱵᱟᱝ ᱡᱟᱹᱨᱩᱲᱟᱜ-ᱟ ᱚᱱᱟᱛᱮ ᱟᱞᱮ ᱥᱮᱱ ᱫᱚ
ᱪᱮᱜ ᱠᱟᱵᱤᱱ
ᱵᱚᱞᱚᱠᱟᱹᱜᱼᱟ ᱛᱚ
ᱟᱪᱪᱷᱟ
ᱦᱮᱸ ᱟᱯᱮ ᱥᱮᱱ ᱫᱚ ᱚᱛ ᱫᱚ ᱫᱷᱤᱨᱤ ᱡᱟᱭᱜᱟ ᱵᱩᱨᱩ ᱡᱟᱭᱜᱟ ᱠᱟᱱᱟ ᱥᱮ ᱚᱛ ᱦᱟᱥᱟᱚ ᱠᱫᱚ
ᱵᱟ ᱵᱟᱦ ᱟᱞᱮ ᱥᱮ ᱵᱟ ᱵᱟᱝ ᱚᱝᱠᱟ ᱫᱚ ᱵᱟᱝᱟ
ᱛᱚᱵᱮ
ᱪᱮᱫ ᱠᱚ ᱞᱟᱹᱭᱟ ᱚᱱᱟ ᱤᱭᱟᱹ ᱵᱮᱱ ᱧᱮᱞ ᱟᱠᱟᱫᱟ ᱠᱚᱭᱞᱟ?
ᱦᱳᱭ ᱠᱚᱭᱞᱟ ᱧᱮᱞ ᱟᱠᱟᱫ ᱜᱮᱭᱟᱞᱮᱧ
ᱦᱳᱭ ᱦᱳᱭ ᱚᱱᱟ ᱡᱟᱭᱜᱟ ᱠᱟᱱ ᱛᱟᱞᱮᱭᱟ
ᱟᱪᱪᱷᱟ ᱠᱚᱭᱞᱟ ᱡᱟᱭᱜᱟ ᱠᱟᱱᱟ ᱟᱯᱮᱥᱮᱫ ᱫᱚ ᱛᱮ ᱛᱚᱵᱮ ᱢᱟ ᱠᱚᱭᱞᱟ ᱡᱟᱭᱜᱟ ᱠᱷ ᱠᱷᱟᱱ ᱢᱟ ᱫᱚᱢᱮ ᱜᱮ ᱛᱟᱦᱞᱮ ᱞᱚᱠᱚᱣᱟ ᱚᱱᱛᱮ ᱥᱫᱚ
ᱦᱩᱸ
ᱟᱪᱪᱷᱟ
ᱚᱱᱟ ᱞᱟᱜᱤᱫ ᱜᱮᱛᱚ ᱟᱹᱰᱤ ᱟᱸᱴ ᱜᱮ ᱞᱚᱞᱚ ᱠᱟᱱᱟ ᱾
ᱦᱮᱸ ᱟᱹᱰᱤ ᱠᱚᱥᱴᱚ ᱜᱮᱯᱮ ᱛᱟᱦᱮᱱᱚᱜ ᱠᱟᱱᱟ ᱥᱮ ᱾
ᱦᱩᱸ ᱟᱹᱰᱤ ᱠᱚᱥᱴᱚ ᱵᱟᱵᱟᱨᱮ
ᱞᱚᱞᱚ ᱜᱮ ᱠᱷᱟᱱ ᱡᱟᱦᱟᱸ ᱡᱟᱭᱜᱟ ᱨᱮ ᱚᱸᱰᱮ ᱫᱚ ᱠᱚᱥᱴᱚ ᱦᱚᱸ ᱡᱟᱹᱥᱛᱤ ᱜᱮᱭᱟ ᱮᱱᱛᱮ,
ᱦᱩᱸ
ᱡᱚᱛᱚ ᱠᱷᱚᱱ ᱠᱚᱥᱴᱚ ᱫᱚ ᱞᱚᱞᱚ ᱠᱚᱥᱴᱚ ᱜᱮ ᱠᱚᱥᱴᱚ ᱫᱚ ᱵᱩᱡᱷᱟᱹᱜᱼᱟ ᱾
ᱦᱮᱸ ᱦᱮᱸ
ᱱᱚᱛᱮ ᱫᱚ ᱩᱱᱟᱹᱜ ᱠᱚᱥᱴᱚ ᱫᱚ ᱵᱟᱝᱜᱮ, ᱮᱱᱦᱚᱸ ᱚᱠᱟ ᱥᱤᱛᱩᱝ ᱞᱮᱠᱷᱟᱱ ᱫᱚᱭ ᱠᱚᱥᱴᱚ ᱜᱮ ᱵᱩᱡᱷᱟᱹᱜᱼᱟ ᱾ ᱠᱚᱥᱴᱚ ᱫᱚ ᱵᱟᱝ ᱫᱚ ᱵᱟᱝ ᱚᱱᱠᱟ, ᱥᱚᱵᱫᱤᱱ ᱵᱟᱭ ᱥᱤᱛᱩᱝᱼᱟ ᱢᱤᱫ ᱫᱤᱱᱮ ᱥᱤᱛᱩᱝᱼᱟ ᱤᱱᱟᱹ ᱫᱤᱱ ᱨᱮᱫᱚ ᱠᱚᱥᱴᱚ ᱜᱮ ᱵᱩᱡᱷᱟᱹᱜᱼᱟ ᱵᱩᱡᱷᱟᱹᱣ ᱫᱚ
ᱢᱟᱱᱮ ᱵᱤᱨᱥ
ᱪᱮᱫ ᱞᱮᱠᱟᱣᱟ?
ᱪᱮᱫ ᱵᱮᱱ ᱢᱮᱱ ᱠᱮᱫᱟ,
ᱢᱮᱱᱮᱫ ᱠᱟᱱ ᱛᱟᱦᱮᱱᱟᱞᱤᱧ ᱪᱟᱞᱟᱣᱮᱱ ᱥᱮᱨᱢᱟ ᱫᱚᱢᱮ ᱡᱳᱨᱮ ᱥᱤᱛᱩᱝ ᱠᱮᱜᱼᱟ ᱠᱤᱱᱛᱩ ᱟᱞᱮ ᱥᱮᱫ,
ᱟᱪᱪᱷᱟ
ᱛᱚ ᱵᱟᱭ ᱥᱤᱛᱩᱝ ᱮᱸᱼᱟ ᱦᱮᱸ
ᱦᱩᱸ ᱦᱩᱸ ᱟᱫᱚ ᱛᱟᱦᱚᱞᱮ, ᱟᱯ ᱥᱮᱫ ᱫᱚ ᱢᱟᱱᱮ ᱤᱭᱟᱹ ᱵᱤᱨᱥᱟᱹ ᱢᱩᱱᱰᱟᱭ ᱦᱮᱡ ᱥᱮᱴᱮᱨᱮᱱᱟ ᱛᱟᱦᱚᱞᱮ ᱟᱯᱮᱥᱮᱫ ᱫᱚ ᱪᱮᱫ ᱞᱮᱠᱟ ᱦᱩᱭᱩᱜᱼᱟ ᱾
ᱵᱤᱨᱥᱟ ᱢᱩᱱᱰᱟ,
ᱦᱮᱡ ᱥᱮᱴᱮᱨᱚᱜ ᱠᱟᱱᱟ, ᱢᱟᱱᱮ ᱪᱮᱫ ᱞᱮᱠᱟ ᱦᱩᱭᱩᱜᱼᱟ ᱾
ᱪᱮᱫ ᱞᱮᱠᱟ ᱦᱩᱭᱩᱜᱼᱟ ᱢᱟᱱᱮ ᱵᱟᱹᱞᱤᱧ ᱵᱩᱡᱷᱟᱹᱣ ᱞᱮᱜᱼᱟ ᱾ ᱪᱮᱫ ᱞᱮᱠᱟ ᱵᱮᱱ ᱢᱮᱱᱮᱜᱼᱟ, ᱟᱯᱮ ᱟᱞᱮ ᱱᱚᱛᱮ ᱫᱚ ᱡᱩᱫᱟᱹ ᱜᱮ ᱠᱚ ᱨᱚᱲᱮᱫ ᱟᱯᱮ ᱱᱚᱛᱮ ᱫᱚ ᱡᱩᱫᱟᱹᱜᱮ ᱱᱟᱛᱮ ᱛᱷᱚᱲᱟ ᱛᱷᱚᱲᱟ ᱫᱚ ᱵᱟᱝᱞᱤᱧ ᱵᱩᱡᱷᱟᱹᱣᱮᱫ ᱠᱟᱱᱟ ᱾ ᱦᱮᱸ
ᱢᱟᱱᱮ ᱚᱱᱟ ᱦᱩᱞ ᱢᱟᱦᱟ ᱥᱮ ᱪᱮᱫ? ᱵᱟᱠᱚ ᱞᱟᱹᱭᱟ ᱦᱳᱭ ᱚᱱᱟ ᱦᱳᱭ ᱚᱱᱟ ᱦᱮᱸ
ᱟᱪᱪᱷᱟ ᱦᱩᱞ ᱢᱟᱦᱟ ᱦᱩᱭᱩᱜᱼᱟ ᱦᱩᱭᱩᱜᱼᱟ ᱦᱩᱭ ᱫᱚ ᱟᱞᱮ ᱥᱮᱱ ᱱᱚᱛᱮ ᱫᱚ ᱢᱟᱱᱟᱣ ᱠᱚᱫᱚ ᱦᱩᱭᱩᱜ ᱜᱮᱭᱟ ᱚᱱᱟ ᱠᱚᱫᱚ
ᱢᱟᱱᱮ ᱪᱮᱫ ᱠᱟ ᱦᱩᱭᱩᱜ ᱛᱟᱦᱮᱱᱟ, ᱟᱰᱚᱠ ᱮᱫ ᱛᱟᱦᱮᱱᱟ ᱾
ᱦᱩᱭᱩᱜ ᱜᱮᱭᱟ ᱠᱚ ᱟᱹᱰᱤ ᱟᱸᱴᱜᱤ ᱥᱟᱸᱜᱮ ᱜᱮᱭᱟ ᱞᱮ ᱥᱟᱸᱜᱮ ᱫᱚ ᱱᱚᱛᱮ ᱦᱚᱸ ᱵᱟᱝ ᱫᱚ ᱵᱟᱝ, ᱦᱮᱸ ᱟᱞᱮ ᱴᱷᱮᱱ ᱜᱮ ᱥᱩᱨ ᱜᱮᱭᱟ᱾ ᱚᱱᱮ ᱠᱚ ᱢᱮᱱᱟ ᱜᱨᱤᱠ ᱠᱚᱛᱮ ᱪᱟᱞᱟᱣ ᱞᱮᱱᱠᱷᱟᱱ ᱟᱫᱷᱟ ᱜᱷᱚᱱᱴᱟ ᱦᱚᱸ ᱵᱟᱝ, ᱟᱨ ᱠᱚ ᱢᱮᱱᱟ ᱾
ᱚ ᱟᱪᱪᱷᱟ ᱛᱟᱦᱚᱞᱮ ᱢᱟ ᱟᱰᱤ ᱵᱷᱟᱹᱜᱤ ᱠᱟᱛᱷᱟ ᱾
ᱦᱮᱸ
ᱦᱮ ᱛᱟᱦᱚᱞᱮ ᱟᱯᱮ ᱥᱮᱫ ᱫᱚ ᱢᱟᱱᱮ ᱤᱭᱟᱹ ᱠᱚᱫᱚ ᱚᱞ ᱪᱤᱠᱤ ᱠᱚᱫᱚ ᱢᱟᱱᱮ ᱤᱭᱟᱹ ᱤᱥᱠᱩᱞ ᱠᱚᱫᱚ ᱢᱮᱱᱟᱜ ᱟᱥᱮ ᱵᱟᱹᱱᱩᱜᱼᱟ?
ᱚᱞᱪᱤᱠᱤ ᱱᱚᱝᱠᱟ ᱥᱚᱨᱠᱟᱨᱤ ᱵᱷᱟᱵᱮ ᱫᱚ ᱵᱟᱹᱱᱩᱜᱼᱟ, ᱢᱮᱱᱠᱷᱟᱱ ᱦᱩᱭ ᱫᱚ ᱦᱩᱭᱩᱜ ᱠᱟᱱ ᱜᱮᱭᱟ ᱾ ᱯᱨᱟᱭᱵᱷᱮᱴ ᱦᱚᱸ ᱱᱚᱝᱠᱟ ᱤᱭᱟᱹ ᱞᱮᱠᱟ ᱫᱚ ᱵᱟᱝ ᱦᱩᱭᱩᱜ ᱠᱟᱱᱟ ᱡᱮ ᱨᱮᱜᱩᱞᱟᱨ ᱚᱞᱪᱤᱠᱤ ᱥᱟᱱ ᱛᱟᱞᱤ ᱢᱤᱰᱤᱭᱟᱢ ᱢᱮᱱᱟᱜ ᱚᱱᱠᱟ ᱦᱚᱸ ᱵᱟᱹᱱᱩᱜᱼᱟ ᱾ ᱵᱟᱝ ᱦᱩᱭᱩᱜ ᱠᱟᱱ ᱜᱮᱭᱟ ᱾ ᱥᱚᱨᱠᱟᱨ ᱦᱚᱸ ᱚᱱᱟ ᱨᱮᱱᱟᱜ ᱟᱸᱜᱚᱪ ᱜᱮ ᱵᱟᱭ ᱮᱢᱮᱜᱼᱟ ᱾
ᱛᱚ ᱪᱮᱫ ᱞᱮᱠᱟ ᱠᱳᱪᱤᱝ ᱠᱳᱪᱤᱝ ᱦᱚᱸ ᱵᱟᱝ ᱦᱩᱭᱩᱜᱼᱟ ᱥᱮ,
ᱦᱮᱸ ᱠᱳᱪᱤᱝ ᱵᱷᱟᱵᱮ ᱫᱚ ᱦᱩᱭᱩᱜ ᱠᱟᱱᱟ ᱦᱮᱸ ᱦᱮᱸ ᱠᱳᱪᱤᱝ ᱵᱷᱟᱵᱮ ᱫᱚ ᱦᱩᱭᱩᱜ ᱠᱟᱱᱟ ᱾ ᱠᱟᱱᱟ ᱦᱩᱸ ᱚᱝᱠᱟ ᱫᱚ ᱦᱩᱭᱩᱜ ᱠᱟᱱ ᱜᱮᱭᱟ ᱦᱩᱸ
ᱛᱚ ᱟᱵᱮᱱ ᱠᱚᱫᱚ ᱪᱮᱫ ᱞᱮᱫᱟ ᱛᱷᱚᱲᱟ ᱵᱳ ᱪᱮᱫ ᱠᱟᱜ ᱜᱮᱭᱟᱵᱮᱱ ᱛᱟᱦᱚᱞᱮ
ᱦᱮᱸ ᱪᱮᱫ ᱠᱟᱜ ᱜᱮᱭᱟᱞᱤᱧ ᱟᱹᱞᱤᱧᱟᱜ ᱡᱟᱜ ᱫᱟᱞᱤᱧ ᱠᱳᱪᱤᱝ ᱵᱟᱲᱟᱭᱮᱫ ᱠᱚᱣᱟ ᱱᱤᱭᱟᱹ ᱠᱚᱨᱮ ᱠᱟᱹᱴᱤᱡ ᱜᱤᱫᱽᱨᱟᱹ ᱠᱚ ᱞᱟᱹᱴᱩ ᱠᱚᱦᱚᱸ ᱠᱚᱠᱚᱭ ᱪᱮᱛᱟ ᱩᱱᱠᱩ ᱠᱚᱞᱤᱧ ᱪᱮᱫ ᱵᱟᱲᱟᱦᱟᱠᱚ ᱠᱟᱱᱟ ᱫᱤᱱᱟᱹᱢ ᱫᱤᱱ ᱫᱤᱱᱟᱹᱢ ᱜᱮ ᱮᱱᱮ ᱠᱚ ᱢᱮᱱᱟᱜ
ᱛᱟᱞᱮ ᱱᱤᱭᱟᱹ ᱢᱟ ᱟᱹᱰᱤ ᱵᱷᱟᱹᱜᱤ ᱠᱟᱛᱷᱟ ᱡᱮ ᱟᱵᱮᱱ ᱟᱪᱪᱷᱟ ᱛᱟᱦᱚᱞᱮ ᱟᱵᱮᱱ ᱢᱟ ᱟᱹᱰᱤ ᱵᱷᱟᱹᱜᱤ ᱠᱟᱛᱷᱟ ᱵᱮᱱ ᱞᱟᱹᱭ ᱠᱮᱜ ᱡᱮ ᱟᱵᱮᱱ ᱵᱮᱱ ᱪᱮᱫ ᱟᱠᱩ ᱠᱟᱱᱟ
ᱦᱮᱸ ᱪᱮᱫ ᱟᱠᱩ ᱠᱟᱱᱟᱞᱮ ᱠᱟᱹᱢᱤ ᱠᱟᱱᱟ ᱛᱚ ᱟᱫᱚ ᱚᱱᱟ ᱛᱮᱞᱤᱧ ᱢᱮᱱᱮᱫᱼᱟ ᱜᱤᱫᱽᱨᱟᱹ ᱠᱚᱦᱚᱸ ᱮᱢᱚᱱ ᱠᱚ ᱜᱟᱛᱮᱜᱼᱟ ᱾ ᱪᱮᱫ ᱟᱠᱚ ᱫᱚ ᱵᱟᱝ ᱵᱷᱟᱹᱜᱤᱭᱟ ᱵᱟᱹᱲᱤᱡ ᱫᱚ ᱵᱟᱝ ᱦᱳᱭᱳᱜᱼᱟ ᱪᱮᱫ ᱱᱩᱠᱳ ᱫᱚ,
ᱦᱩᱸ ᱚᱝᱠᱟᱜᱤ ᱪᱮᱫ ᱠᱩᱵᱮᱱ ᱛᱷᱚᱲᱟ ᱟᱵᱩᱣᱟᱜ ᱥᱟᱱᱛᱟᱞ ᱥᱚᱢᱟᱡᱽ ᱵᱤᱥᱤᱜ ᱛᱟᱵᱚᱱᱟ ᱞᱟᱦᱟᱥᱮᱫ ᱪᱟᱞᱟᱜ ᱛᱟᱵᱩᱱᱟ
ᱦᱳᱭ ᱞᱟᱦᱟᱥᱮᱫ ᱪᱟᱞᱟᱜ ᱱᱤᱡᱮᱨ ᱠᱚᱜᱤ ᱡᱩᱫᱤ ᱪᱤᱫ ᱠᱟᱛᱮᱫ ᱦᱚᱸ ᱵᱟᱢ ᱪᱮᱫ ᱟᱭ ᱠᱷᱟᱱ ᱠᱷᱟᱱ ᱦᱩᱰᱤᱧ ᱠᱚᱫᱚ ᱪᱮᱫ ᱠᱚ ᱪᱮᱫᱟ ᱚᱠᱟ ᱠᱷᱚᱱ ᱠᱚ ᱪᱮᱫᱟ
ᱦᱩᱸ
ᱦᱩᱸ ᱚᱱᱟᱛᱮ ᱪᱮᱫ ᱦᱟᱹᱴᱤᱧ ᱵᱟᱲᱟ ᱠᱟᱜ ᱜᱮ ᱵᱷᱟᱹᱜᱤᱭᱟ
ᱦᱩᱸ ᱦᱩᱸ
ᱟᱨ ᱟᱯᱮ ᱚᱱᱛᱮ ᱫᱚ ᱤᱥᱠᱩᱞ ᱠᱩᱜᱤ ᱢᱮᱱᱟᱜ ᱟᱥᱮ ᱵᱟᱝ
ᱦᱩᱸ ᱢᱤᱫᱴᱮᱱ ᱵᱟᱨᱭᱟ ᱢᱮᱱᱟᱜᱼᱟ ᱟᱨ ᱟᱞᱮ ᱟᱛᱳ ᱨᱮ ᱢᱤᱫᱴᱮᱱ ᱫᱟᱫᱟ ᱢᱮᱱᱟᱭᱟᱭ
ᱟᱪᱪᱷᱟ
ᱛᱚ ᱩᱱᱤ ᱚᱱᱟ ᱠᱳᱪᱤᱝ ᱠᱚ
ᱟᱪᱪᱷᱟ ᱟᱯᱮᱥᱮᱫ ᱱᱚᱛᱮ ᱦᱚᱸ ᱥᱚᱨᱠᱟᱨᱤ ᱵᱷᱟᱵᱮ ᱫᱚ ᱵᱟᱹᱱᱩᱜ-ᱟ ᱥᱮ ᱢᱮᱱᱟᱜ-ᱟ
ᱵᱟ ᱥᱟᱨᱠᱟᱭ ᱵᱷᱟᱵᱮ ᱜᱤ ᱢᱮᱱᱟᱜ-ᱟ
ᱥᱟᱨᱠᱟᱨᱮ ᱵᱷᱟᱵᱮ ᱜᱮ ᱢᱮᱱᱟᱜᱼᱟ ᱵᱟᱝ ᱛᱟᱦᱮᱱ ᱠᱷ ᱮᱱᱠᱷᱟᱱ ᱢᱟ ᱟᱹᱰᱤ ᱵᱮᱥ ᱜᱮ ᱪᱮᱫᱟᱜ ᱥᱮ ᱱᱤᱡᱮᱨᱟᱜ ᱨᱚᱲ ᱟᱲᱟᱝ ᱛᱮᱢ ᱯᱟᱲᱦᱟᱣ ᱞᱮᱱᱠᱷᱟᱱ ᱫᱚ ᱵᱮᱥ ᱞᱮᱠᱟᱢ ᱪᱮᱫ ᱫᱟᱲᱮ-ᱟᱥᱮ ᱟᱨ ᱮᱴᱟᱜ ᱡᱟᱹᱛᱤ ᱛᱮᱢ ᱡᱟᱹᱨᱩᱲ ᱢᱟ ᱛᱚᱵᱮ ᱥᱮᱢ ᱵᱩᱡᱮᱫ ᱠᱟᱱᱟ
ᱦᱮᱸ ᱦᱮᱸ
ᱟᱨ ᱟᱨ ᱱᱤᱡᱮᱨᱟᱜ ᱵᱷᱟᱥᱟ ᱛᱮᱢ ᱯᱟᱲᱦᱟᱜᱼᱟ ᱚᱱᱟ ᱫᱚ
ᱦᱮᱸ ᱚᱱᱟ ᱫᱚ ᱛᱮᱜ ᱱᱤᱡᱮᱨ ᱪᱮᱫ ᱞᱮᱠᱟᱢ ᱨᱚᱲᱟ ᱤᱱᱠᱟᱜᱮ ᱚᱱᱟ ᱨᱮᱱᱟᱜ ᱦᱚᱸ ᱢᱮᱱᱟᱜ-ᱟᱛ ᱪᱮᱫ ᱨᱮᱱᱟᱜ ᱦᱚᱸ ᱥᱚᱦᱚᱡᱽ ᱢᱮᱱᱟᱜ
ᱦᱩᱸ ᱟᱨ ᱱᱤᱛᱚᱜ ᱢᱟ ᱡᱟᱦᱟᱸ ᱛᱤᱱᱟᱹᱜ ᱱᱮᱛᱟ ᱠᱩ ᱵᱟᱱᱟᱜ ᱠᱟᱱᱟ ᱡᱚᱛᱚ ᱢᱟ ᱚᱝᱠᱟ ᱠᱟᱛᱮᱜ ᱜᱮᱠᱚ ᱤᱭᱟᱹᱭ ᱫᱟᱠᱩ
ᱦᱩᱸ ᱦᱩᱸ
ᱡᱮᱢᱟᱱᱮ ᱩᱱᱠᱩ ᱡᱟᱦᱱᱟᱜ ᱨᱚᱲ ᱵᱟᱠᱩ ᱵᱟᱲᱟᱭᱟ ᱛᱚ ᱩᱱᱠᱩ ᱟᱡ ᱢᱤᱫᱴᱮᱱ ᱦᱚᱲ ᱛᱦᱚᱠᱟᱭ ᱠᱟᱱᱟ ᱩᱱᱤ
ᱦᱮᱸ ᱚᱱᱠᱟ ᱜᱮᱠᱚ ᱵᱮᱱᱟᱜ ᱠᱟᱱᱟ ᱵᱮᱱᱟᱣ ᱫᱚ
ᱦᱩᱸ
ᱦᱩᱸ ᱟᱞᱮ ᱱᱚᱛᱮ ᱫᱚ ᱪᱮᱫᱟᱜ ᱢᱮᱱᱟᱜ-ᱟ ᱵᱚᱨᱚ ᱢᱤᱰᱤᱭᱟᱢ ᱢᱮᱱᱟᱜ-ᱟ ᱟᱥᱟᱢᱤᱥ ᱢᱤᱰᱤᱭᱟᱢ ᱢᱮᱱᱟᱟᱜ-ᱟ ᱤᱝᱞᱤᱥ ᱢᱤᱰᱤᱭᱟᱢ ᱚᱱᱟ ᱠᱚᱜᱮ ᱢᱮᱱᱟᱜ-ᱟ ᱟᱫᱚ ᱟᱞᱮ ᱫᱚ ᱮᱥᱮᱢᱤᱥ ᱢᱤᱰᱤᱭᱟᱢ ᱛᱮᱜᱮ ᱞᱮ ᱯᱟᱲᱦᱟᱜ ᱠᱟᱱᱟ ᱾
ᱪᱮᱫᱟᱜ ᱥᱮ ᱵᱚᱨᱚ ᱢᱤᱰᱤᱭᱟᱢ ᱫᱚ, ᱮᱠᱮᱵᱟᱨᱮ ᱯᱟᱨᱛᱷᱚᱠ ᱮᱴᱟᱜ ᱡᱟᱹᱛᱤᱭᱚ ᱟᱨ ᱮᱥᱟᱢᱤᱥ ᱢᱤᱰᱤᱭᱟᱢ ᱫᱚ ᱡᱚᱛᱚ ᱡᱟᱹᱛ ᱜᱮ ᱯᱨᱟᱭ ᱠᱚ ᱯᱟᱲᱦᱟᱜ ᱠᱟᱱᱟ ᱟᱫᱚ ᱱᱚᱛᱮ ᱢᱤᱰᱤᱭᱟᱢ ᱟᱨᱚ ᱦᱚ ᱱᱟᱹᱭ ᱠᱚ ᱢᱮᱱᱟ ᱾ ᱮᱥᱟᱢᱤ ᱛᱮᱜᱤ ᱢᱟ ᱨᱚᱲ ᱦᱚᱸ ᱡᱟᱹᱨᱩᱲᱚᱜ ᱠᱟᱱᱟ ᱱᱚᱛᱮ ᱢᱟ ᱾ ᱛᱮ ᱟᱞᱮ ᱥᱮᱱ ᱫᱚ ᱟᱵᱚ ᱵᱷᱟᱥᱟ ᱦᱚᱸ ᱡᱩᱫᱟᱹ ᱧᱚᱜ ᱜᱮ ᱨᱚᱲᱚᱜᱚᱜ-ᱟ ᱛᱷᱚᱲᱟ ᱾
ᱦᱩᱸ
ᱦᱮᱸ ᱟᱞᱮ ᱱᱚᱛᱮᱞᱮ ᱟᱞᱮ ᱱᱚᱛᱮᱱ ᱠᱚᱨᱮ ᱥᱩᱢᱩᱝ ᱨᱮᱜᱮᱞᱮ ᱜᱟᱞᱢᱟᱨᱟᱣ ᱠᱷᱟᱱ ᱫᱚ, ᱥᱟᱤᱥ ᱜᱮ ᱡᱟᱹᱥᱛᱤ ᱢᱮᱥᱟᱜᱼᱟ
ᱦᱳᱭ ᱦᱳᱭ
ᱦᱮᱸ
ᱦᱮᱞᱳ
ᱦᱮᱸ ᱵᱟᱝ ᱵᱟᱝ ᱟᱸᱡᱚᱢᱫᱟ? ᱨᱚᱲ ᱵᱮᱱ,
ᱪᱮᱫ ᱵᱮᱢ ᱢᱮᱱ ᱮᱫᱟ?
ᱵᱟᱵᱮᱱ ᱟᱸᱡᱚᱢᱮᱫ ᱠᱟᱱᱟ ᱥᱮ ᱪᱮᱫ?
ᱦᱮᱞᱳ
ᱵᱟᱝ ᱟᱸᱡᱚᱢᱚᱜ ᱠᱟᱱᱟ?
ᱞᱟᱹᱭ ᱵᱮᱱ
ᱦᱮᱸ ᱟᱸᱡᱚᱢᱮᱜ ᱠᱟᱱ ᱜᱤ
ᱞᱟᱹᱭ ᱵᱮᱱ ᱞᱟᱹᱭ ᱵᱮᱱ ᱦᱮᱸ ᱛᱚ ᱞᱟᱹᱭ ᱵᱮᱱ ᱪᱮᱫ ᱵᱮᱱ ᱢᱮᱱᱮᱫ ᱠᱟᱱ ᱛᱟᱦᱮᱱᱟ?
ᱢᱮᱱᱮᱫ ᱠᱟᱱ ᱛᱟᱦᱮᱱᱟᱞᱤᱧ ᱟᱞᱮ ᱱᱚᱛᱮ ᱫᱚ ᱡᱟᱹᱥᱛᱤ ᱫᱚ ᱮᱥᱟᱢᱤᱥ ᱛᱮᱜᱮᱞᱮ ᱨᱚᱲᱮᱜᱼᱟ ᱾ ᱦᱚᱲ ᱠᱷᱚᱱ ᱦᱚᱲ ᱵᱟᱥᱟ ᱦᱚᱸ ᱢᱟᱱᱮ ᱮᱥᱟᱢᱤᱥᱲᱤ ᱜᱮ ᱡᱟᱹᱥᱛᱤ ᱢᱮᱥᱟᱞᱟ ᱾
ᱦᱩᱸ ᱦᱩᱸ ᱦᱩᱸ ᱦᱩᱸ
ᱦᱩᱸ ᱦᱩᱸ ᱤᱥᱤᱱ ᱠᱮᱜᱟ ᱵᱮᱱ ᱥᱮ ᱵᱟᱝ ᱫᱟᱠᱟ?
ᱦᱮᱸ ᱤᱥᱤᱱ ᱫᱚ ᱦᱩᱭ ᱮᱱᱟ ᱾
ᱟᱪᱪᱷᱟ
ᱢᱟ ᱛᱟᱦᱚᱞᱮ ᱴᱷᱤᱠ ᱜᱮᱭᱟ ᱱᱚᱝᱠᱟ ᱜᱮᱞᱟᱝ ᱨᱚᱯᱚᱲ ᱟᱨᱚ ᱦᱟᱸᱜ ᱯᱚᱨᱮ ᱛᱮ ᱨᱚᱯᱚᱲ ᱦᱩᱭ ᱦᱩᱭᱩᱜ-ᱟ ᱦᱟᱸᱜ ᱾
ᱴᱷᱤᱠ ᱜᱮᱭᱟ ᱾
ᱦᱩᱸ
ᱦᱳᱭ